ᱡᱚᱦᱟᱨᱚᱜ ᱠᱟᱱᱟ ᱛᱚ?
ᱦᱳᱭ ᱦᱳᱭ ᱟᱸᱡᱚᱢᱚᱜ ᱠᱟᱱᱟ ᱡᱚᱦᱟᱨ ᱜᱮ, ᱵᱚᱭᱦᱟ ᱡᱚᱦᱟᱨ ᱜᱮ ᱥᱟᱹᱜᱩᱱ ᱥᱤᱸᱜᱟᱹᱲ᱾
ᱥᱟᱹᱜᱩᱱ ᱥᱤᱜᱟᱹᱲ ᱥᱟᱹᱜᱩᱱ ᱥᱤᱜᱟᱹᱲ ᱚᱠᱟᱨᱮ ᱢᱮᱱᱟᱢᱟ ᱵᱟᱭᱦᱟ?
ᱱᱚᱜᱼᱚᱭ ᱵᱚᱭᱦᱟ ᱱᱚᱜᱼᱚᱭ ᱦᱟᱸᱜ ᱤᱧ ᱫᱚᱬᱦᱟᱸᱜ ᱠᱟᱹᱴᱤᱡ ᱤᱧ ᱩᱰᱩᱝ ᱠᱟᱱᱟ ᱦᱟᱸᱜ ᱵᱟᱡᱟᱨ ᱥᱮᱱ᱾ ᱦᱮᱸ ᱱᱚᱜᱼᱚᱭ ᱠᱟᱹᱴᱤᱡ ᱵᱟ ᱠᱷᱟᱱᱮ ᱠᱚ ᱢᱟᱲᱟᱝ ᱜᱮ ᱦᱟᱸᱜ‌ ᱤᱧ ᱩᱰᱩᱝ ᱱᱟ ᱠᱟᱹᱴᱤᱡ ᱥᱟᱢᱟᱱ ᱠᱚ ᱦᱟᱛᱟᱣ ᱵᱟᱲᱟ ᱦᱩᱭᱩᱜᱼᱟ᱾
ᱟᱪᱪᱷᱟ᱾
ᱚᱱᱟ ᱥᱟᱢᱟᱱ ᱠᱚ ᱪᱟᱵᱟᱣ ᱠᱟᱱᱟ ᱦᱮᱸ, ᱟᱢᱫᱚ ᱛᱟᱦᱚᱞᱮ ᱚᱠᱟᱨᱮ ᱢᱮᱱᱟᱜ ᱢᱮᱭᱟ ᱵᱚᱭᱦᱟ?
ᱤᱧ ᱦᱚᱸ ᱚᱱᱟ ᱢᱳᱲ ᱥᱮᱫᱜᱤᱧ ᱦᱮᱡ ᱟᱠᱟᱱᱟ ᱵᱚᱭᱦᱟ ᱮᱸᱪᱟ ᱧᱩ- ᱧᱩ ᱛᱮᱧ ᱦᱮᱡ ᱟᱠᱟᱱᱟ ᱟᱨᱠᱤ᱾
ᱳ-ᱳ-ᱳ, ᱟᱹᱰᱤ ᱱᱟᱯᱟᱭ ᱦᱮᱸ ᱟᱫᱚ ᱟ-ᱟ-ᱟ, ᱟᱫᱚ ᱟᱵᱚ ᱫᱚ ᱟᱹᱰᱤ ᱦᱚᱲ ᱜᱮᱛᱚ ᱵᱚᱱ ᱠᱷᱮᱹᱞᱳᱜ ᱵᱟᱲᱟᱜ ᱜᱮᱭᱟ ᱛᱚ? ᱟᱹᱭᱩᱵ ᱵᱮᱲᱟ ᱫᱚ ᱦᱚ ᱦᱚᱭ ᱠᱟᱹᱴᱤᱡ ᱡᱩᱫᱤ ᱢᱟᱴ ᱜᱚᱰᱟ ᱥᱮᱱ, ᱦᱮᱸ᱾
ᱵᱟᱝ ᱵᱟᱝ ᱚᱱᱠᱟ ᱪᱟᱞᱟᱣ ᱫᱚ ᱦᱩᱭᱩᱜ ᱜᱮᱭᱟ ᱟᱫᱚ ᱛᱮᱹᱦᱤᱧ ᱫᱚ ᱵᱟᱝ ᱪᱟᱞᱟᱣ ᱦᱳᱭ ᱞᱮᱱᱟ ᱠᱤᱪᱷᱩ ᱠᱟᱨᱚᱱ ᱵᱚᱥᱚᱛ ᱛᱮ ᱵᱟᱝ ᱪᱟᱞᱟᱣ ᱦᱳᱭ ᱞᱮᱱᱟ᱾
ᱛᱟᱞᱦᱮ ᱵᱚᱭᱦᱟ ᱱᱟᱯᱟᱭ ᱜᱮᱭᱟᱢ ᱛᱚ?
ᱦᱮᱸ ᱱᱟᱯᱟᱭ ᱜᱤᱭᱟᱧ ᱾ ᱟᱯᱮ ᱜᱮ ᱪᱮᱜ ᱞᱮᱠᱟ ᱢᱮᱱᱟᱜ ᱯᱮᱭᱟ?
ᱚ ᱤᱭᱟᱹ ᱟᱞᱮ ᱦᱚ ᱱᱟᱯᱟᱭ ᱜᱮ ᱡᱚᱛᱚ ᱜᱮ ᱟᱨ ᱤᱧᱦᱚᱸ ᱱᱟᱯᱟᱭ ᱜᱮ ᱦᱟᱸᱜ ᱾
ᱱᱤᱛᱳᱜ ᱫᱚ ᱛᱟᱞᱦᱮ ᱵᱚᱭᱦᱟ ᱪᱮᱫ ᱠᱚᱢ ᱪᱤᱠᱟᱹ ᱵᱟᱲᱟᱭᱮᱫᱟ ᱚᱱᱠᱟ?
ᱵᱚᱭᱦᱟ ᱱᱤ ᱛᱳᱜ ᱫᱚ ᱦᱟᱸᱜ ᱤᱧ ᱫᱚ ᱦᱟᱸᱜ ᱢᱤᱫᱴᱮᱱ ᱠᱟᱹᱢᱤ ᱨᱮ ᱡᱚᱯᱲᱟᱣ ᱢᱮᱱᱟᱜ ᱟᱠᱟᱫᱤᱧᱟ ᱚᱱᱟᱜᱮ ᱦᱟᱸᱜ ᱠᱟᱹᱢᱤ ᱵᱟᱲᱟ ᱦᱩᱭᱩᱜ ᱠᱟᱱᱟ ᱾ ᱱᱚᱣᱟ ᱟᱸᱜ ᱵᱤᱨ-ᱨ ᱦᱟᱸᱜ ᱱᱚᱣᱟ-ᱟᱸ ᱱᱮᱛᱟᱨ ᱫᱚ ᱦᱟᱸᱜ ᱵᱟᱝ ᱦᱳᱭᱳᱜ ᱠᱟᱱᱟ ᱚᱱᱠᱟ ᱠᱚᱫᱚ ᱯᱚᱨᱤᱠᱠᱷᱟ ᱠᱚᱫᱚ ᱦᱟᱜ ᱵᱤᱱᱤᱴ ᱠᱚᱫᱚ ᱱᱚᱣᱟ ᱯᱷᱚᱨᱮᱥᱴ ᱜᱟᱨᱰ ᱨᱮ ᱢᱮᱱᱟᱜ ᱟᱠᱟᱫᱤᱧᱟ ᱾
ᱟᱪ-ᱪᱷᱟ ᱼᱟᱪᱷᱟ -ᱪᱷᱟ -ᱪᱷᱟ ᱾
ᱟ ᱛᱟᱞᱦᱮ ᱠᱷᱟᱱ ᱫᱚ ᱦᱟᱸᱜ ᱚᱱᱟ ᱠᱮᱜᱮ ᱱᱚᱜ-ᱚᱭ ᱱᱤᱛᱚᱜ ᱥᱮᱨᱢᱟ ᱡᱟᱹᱲᱤ ᱠᱚᱭ ᱡᱟᱹᱲᱤᱭᱫᱟᱭ ᱛᱚ ᱦᱮᱸ
ᱦᱮᱸ -ᱦᱮᱸ -ᱦᱚᱸ ᱾
ᱮᱸᱻᱜ ᱫᱟᱨᱮ ᱨᱚᱦᱚᱭ ᱞᱟᱹᱭ ᱦᱩᱭᱩᱜ ᱠᱟᱱᱟ ᱾
ᱟᱪ-ᱪᱷᱟ ᱾
ᱦᱮᱸ ᱟᱫᱚ ᱛᱟᱞᱦᱮᱮ ᱤᱛᱟᱹ ᱠᱚ ᱟᱹᱜᱩ ᱦᱩᱭ ᱠᱟᱱᱟ ᱟᱫᱚ ᱚᱱᱟᱜᱮ ᱦᱟᱸᱜ ᱪᱮᱫ ᱪᱮᱛᱟᱱ ᱠᱷᱚᱱ ᱦᱚᱸ ᱚᱱᱛᱮ ᱠᱟᱹᱴᱤᱡ ᱪᱟᱯ ᱠᱚ ᱜᱤᱰᱤᱭ ᱟᱠᱟᱫᱤᱧᱟ ᱦᱮᱸᱜ ᱱᱤᱭᱟᱹ ᱵᱟᱨᱦᱟᱸᱜ ᱵᱚᱨᱥᱟ ᱫᱟᱨᱮ ᱠᱚ ᱨᱚᱦᱚᱭ ᱦᱳᱭᱳᱜᱼᱟ, ᱵᱟᱝᱢᱟ ᱫᱟᱨᱮ ᱠᱚᱢᱟ ᱡᱚᱛᱚ ᱠᱚ ᱢᱟᱜ ᱪᱟᱵᱟᱭᱮᱫ, ᱦᱮᱸ ᱾ ᱟᱫᱚ ᱦᱟᱸᱜ ᱚᱱᱟ ᱠᱚᱜᱮ ᱧᱮᱞ ᱵᱟᱲᱟ ᱦᱩᱭᱳᱜ ᱠᱟᱱᱟ ᱾ ᱵᱚᱭᱦᱟ ᱛᱟᱞᱦᱮ ᱟᱢ ᱫᱚ ᱪᱮᱫ ᱠᱚᱢ ᱪᱤᱠᱟᱹᱭᱮᱜ-ᱟ?
ᱦᱮᱸ, ᱟᱡᱚᱢᱚᱜ ᱠᱟᱱᱟ ᱵᱚᱭᱦᱟ ᱦᱮᱞᱳ?
ᱦᱮᱸ, ᱟᱸᱡᱚᱢᱚᱜ ᱠᱟᱱᱟ ᱾
ᱦᱮᱸ, ᱪᱮᱫ ᱦᱚᱸᱵᱟᱝ ᱮᱥᱴᱤᱢᱮᱴ ᱮᱢ ᱦᱟᱛᱟᱣ ᱟᱠᱟᱫᱟ ᱞᱟᱹᱭ ᱵᱤᱱ?
ᱮ ᱨᱚᱦᱚᱭ ᱨᱮᱱᱟᱜ ᱫᱟᱨᱮᱹ ᱨᱚᱦᱚᱭ ᱨᱮᱱᱟᱜ?
ᱦᱮᱸ ᱫᱟᱨᱮᱹᱦᱚᱸ ᱨᱚᱦᱚᱭ ᱨᱮᱱᱟᱜ
ᱟᱸ ᱱᱚᱸᱰᱮ ᱫᱚ ᱦᱟᱸᱜ ᱮᱥᱴᱤᱢᱮᱴ ᱫᱚ ᱦᱟᱸᱜ ᱦᱟᱛᱟᱣ ᱦᱳᱭ ᱠᱟᱱᱟ ᱟᱹᱰᱤ ᱟᱭᱢᱟ ᱜᱮ ᱦᱟᱸᱜ, ᱚᱱ ᱠᱟ ᱥᱳᱞᱳ ᱦᱟᱡᱟᱨ ᱫᱟᱨᱮ ᱞᱮᱠᱟ ᱦᱟᱸᱜ ᱞᱟᱹᱭ ᱦᱳᱭᱳᱜ ᱠᱟᱱᱟ ᱨᱚᱦᱚᱭ ᱾
ᱯᱷᱟᱸᱠᱟ ᱜᱮᱭᱟ ᱾
ᱦᱮᱸᱦ ᱾ ᱟᱫᱚ ᱦᱟᱸᱜ ᱚᱱᱟ ᱚᱱᱟ ᱵᱷᱤᱛᱤᱨ ᱨᱮ ᱦᱟᱸᱜ ᱟᱨᱚ ᱢᱮᱱᱟᱜ ᱠᱟᱫᱟ ᱮ ᱱᱚᱣᱟ ᱡ ᱫᱟᱨᱮ ᱠᱚ ᱟᱵᱚᱣᱟᱜ ᱯᱷᱚᱞ ᱰᱚᱞ ᱫᱟᱨᱮ ᱠᱚ ᱢᱮᱱᱟᱜ ᱟᱠᱟᱫᱟ᱾
ᱦᱮᱸ ᱾ ᱫᱟᱨᱮᱹ ᱠᱚᱫᱚ ᱚᱱᱠᱟ ᱢᱟᱱᱮ ᱱᱤᱡᱮ ᱛᱮᱜᱮ ᱡᱚᱛᱱᱚ ᱥᱮ ᱚᱱᱠᱟ ᱡᱟᱦᱟᱱᱟᱜ ᱚᱱᱠᱟ ᱠᱟᱹᱢᱤ ᱟᱨᱚ ᱚᱱᱠᱟᱢ ᱫᱚᱦᱚ ᱠᱚᱜᱮᱭᱟ ᱟᱨᱠᱤ ᱚᱱᱠᱟᱢ ᱢᱚᱱᱮ ᱵᱟᱲᱟᱭ ᱫᱟ?
ᱟᱫᱚ ᱦᱟᱸᱜ ᱚᱱ-ᱚᱱᱠᱟ ᱠᱟᱢᱤ ᱫᱚᱦᱚ ᱫᱚᱦᱚ ᱠᱚ ᱞᱟᱜᱟᱜᱼᱟ, ᱦᱮᱸ ᱮᱸ ᱮᱢᱱᱤ ᱦᱚᱲ ᱛᱮᱫᱚ ᱢᱤᱫ ᱦᱚᱲ ᱛᱮᱫᱚ ᱦᱟᱸᱜ ᱩᱱᱟᱹᱜ ᱜᱟᱱ ᱫᱚ ᱦᱟᱸᱜ ᱥᱚᱢᱵᱷᱚᱵᱽ ᱵᱟᱝ ᱠᱟᱱᱟ᱾
ᱟᱪ-ᱪᱷᱟ -ᱪᱷᱟ -ᱪᱷᱟ, ᱩᱸ -ᱦᱚᱸ ᱾
ᱫᱟᱨᱮᱹ ᱫᱚ ᱦᱟᱸᱜ ᱱᱚᱸᱰᱮ ᱫᱚ ᱦᱟᱸᱜ ᱵᱟᱝ ᱱᱚᱸᱰᱮᱭᱟ ᱾
ᱦᱳᱭ ᱦᱳᱭ ᱦᱳᱭ ᱵᱟᱱᱡ ᱟᱹᱰᱤ ᱱᱟᱯᱟᱭ ᱟᱹᱰᱤ ᱱᱟᱯᱟᱭ ᱠᱤ ᱱᱚᱣᱟ ᱠᱚ ᱡᱤᱱᱤᱥ ᱟᱨᱠᱤ ᱠᱚᱨᱟᱣ ᱦᱚᱸ ᱵᱷᱟᱜᱤ ᱜᱮᱭᱟ ᱟᱨᱠᱤ᱾
ᱦᱳᱭ ᱦᱳᱭ ᱦᱮ ᱱᱤᱛᱚᱜ ᱟ ᱡᱮᱨᱚᱠ ᱠᱚᱢ ᱧᱮᱞᱣᱟ ᱚᱠᱛᱚ ᱨᱮ ᱧᱮᱞᱚᱜ ᱠᱟᱱᱟ ᱫᱟᱨᱮ ᱠᱚᱢᱟ ᱡᱚᱛᱚ ᱥᱟᱱᱟᱢ ᱠᱚᱵᱮᱱ ᱢᱟᱜ ᱮᱜ ᱠᱤᱱᱛᱩ ᱨᱚᱦᱚᱭ ᱫᱚ ᱵᱟᱵᱚᱱ ᱨᱚᱦᱚᱭᱮᱫᱟ᱾
ᱢᱚᱴᱚᱣᱟ ᱨᱚᱦᱚᱭ ᱫᱟ ᱦᱮᱸ,
ᱚ ᱱᱚᱣᱟ ᱠᱚ ᱫᱟᱨᱮ ᱠᱚ ᱵᱟᱝ ᱛᱟᱦᱮᱸ ᱞᱮᱱᱠᱷᱟᱱ ᱫᱚ ᱚᱜᱼᱚᱭ ᱱᱤᱭᱟᱹ ᱱᱤᱭᱟᱹ ᱵᱟᱨ ᱦᱟᱸᱜ ᱵᱚᱱ ᱵᱩᱡᱷᱟᱹᱣ ᱠᱮᱫᱟ ᱪᱮᱫ ᱞᱮᱠᱟ ᱥᱤᱛᱩᱝ ᱠᱟᱱᱟ᱾ ᱮᱸ,
ᱟᱵᱼᱟᱵᱚᱣᱟᱜ ᱞᱟᱭᱚᱝ ᱫᱤᱱ ᱫᱤᱱᱛᱮ ᱢᱟᱱᱮ ᱠᱟᱹᱡ ᱵᱟᱹᱲᱤᱜ ᱤᱫᱤᱜ
ᱵᱟᱹᱲᱤᱜ ᱤᱫᱤᱜ ᱠᱟᱱᱟ ᱟᱵᱚ ᱥᱟᱣᱠᱚ ᱫᱤᱭᱮ ᱟᱵᱚ ᱦᱚᱸᱜᱼᱚᱭ ᱡᱟᱦᱟᱸ ᱵᱚᱱ ᱥᱟᱦᱮᱸᱫ ᱵᱚᱱ ᱦᱟᱛᱟᱣᱮᱫ-ᱟ ᱚᱠᱥᱤᱡᱮᱱ ᱡᱟᱦᱟᱸ ᱵᱚᱱ ᱞᱟᱹᱭᱮᱜ ᱦᱮᱸ᱾ ᱚᱱᱟ ᱠᱚᱦᱚᱸ ᱴᱮᱱ ᱤᱫᱤᱜᱼᱟ ᱫᱟᱨᱮ ᱠᱷᱚᱱ ᱜᱮᱜ ᱵᱚᱱ ᱧᱟᱢᱟ ᱦᱮᱸ ᱟᱨ ᱱᱚᱜ-ᱚᱭ ᱥᱮᱨᱢᱟ ᱡᱟᱹᱲᱤ ᱠᱚᱦᱚᱸ ᱫᱟᱜᱽ ᱫᱟᱜᱽ ᱫᱟᱨᱮ ᱠᱚ ᱵᱟᱝ ᱛᱟᱦᱮᱱ ᱠᱷᱟᱹᱛᱤᱨ ᱛᱮ ᱵᱟᱝ ᱦᱩᱭᱩᱜ ᱠᱟᱱᱟ ᱚᱠᱛᱚ ᱨᱮ᱾
ᱟᱪᱪᱷᱟ ᱟᱪᱪᱷᱟ ᱟᱪᱪᱷᱟ ᱛᱟᱦᱚᱞᱮ ᱱᱤᱛᱚᱜ ᱫᱚ ᱢᱟᱱᱮ ᱚᱱᱛᱮ ᱢᱳᱲ ᱥᱮᱫ ᱜᱮᱢ ᱪᱟᱞᱟᱣ ᱠᱟᱱᱟ, ᱥᱮ ᱪᱮᱜ ᱚᱠᱟ ᱞᱮᱠᱟ?
ᱦᱳᱭ ᱢᱳᱲ ᱥᱮᱫ ᱤᱧ ᱦᱮᱜ ᱠᱟᱱᱟ ᱦᱟᱸᱜ ᱚᱱᱟᱜᱮ ᱦᱟᱸᱜ ᱠᱤᱪᱷᱩ ᱚᱱᱟ ᱡᱚᱭᱵᱚ ᱥᱟᱨ ᱠᱚ ᱤᱫᱤ ᱦᱩᱭᱩᱜᱼᱟ᱾ ᱦᱮᱸ ᱟᱨ ᱚᱱᱟ ᱦᱚᱛᱮᱡ ᱛᱮ ᱦᱟᱸᱜ ᱵᱚᱭᱦᱟ ᱱᱚᱜᱼᱚᱭ ᱱᱤᱭᱟᱹ ᱵᱟᱨ ᱦᱟᱸᱜ ᱩᱫᱽᱫᱳᱜ ᱦᱟᱛᱟᱣ ᱦᱩᱭ ᱞᱮᱱᱟ ᱱᱚᱣᱟ ᱡᱟᱦᱟᱸ ᱥᱤᱵᱤᱨ ᱠᱚᱠᱚ ᱫᱩᱲᱩᱵ ᱜᱮᱭᱟ ᱱᱟᱛᱳ ᱠᱚᱨᱮ ᱦᱮᱸᱻ ᱢᱤᱫᱴᱮᱱ ᱫᱟᱨᱮ ᱢᱮᱫᱴᱮᱱ ᱡᱤᱣᱤ ᱚᱱᱟ, ᱟᱠᱚᱣᱟᱜ ᱡᱟᱭᱜᱟ ᱨᱮ ᱟᱹᱰᱤ ᱜᱟᱱ ᱫᱟᱨᱮ ᱠᱚ ᱮᱢ ᱦᱩᱭᱱᱟ ᱡᱟᱛᱮ ᱦᱚᱲ ᱠᱚᱠᱚ ᱨᱚᱦᱚᱭ ᱢᱟᱱ᱾
ᱟᱪᱪᱷᱟ ᱟᱪᱪᱷᱟ ᱪᱷᱟ ᱼᱪᱷᱟ᱾
ᱮᱢᱱᱤ ᱫᱚ ᱦᱟᱸᱜ ᱢᱤᱫ ᱛᱮ ᱵᱟᱝᱠᱚ ᱨᱚᱦᱚᱭᱮᱫᱟ᱾
ᱦᱮᱸ ᱦᱮᱸ,
ᱟᱨ ᱛᱟᱦᱚᱞᱮ ᱵᱚᱭᱦᱟ ᱡᱚᱢ ᱠᱚᱫᱚ ᱦᱩᱭ
ᱡᱚᱢ ᱟᱸᱻ ᱡᱚᱢ, ᱠᱚᱫᱚ ᱦᱮᱸ ᱮᱱᱟᱝ ᱠᱟᱹᱡ ᱢᱟᱡᱟᱱ ᱵᱮᱸᱲᱟ ᱨᱮ ᱡᱚᱢ ᱦᱩᱭ ᱮᱱᱟ ᱟᱫᱚ ᱱᱤᱛᱚᱜ ᱫᱚ ᱠᱟᱹᱡ ᱱᱚᱛᱮ ᱠᱟᱹᱡ ᱦᱟᱞᱠᱟ ᱧᱚᱜ ᱦᱮᱡ ᱦᱩᱭ ᱟᱠᱟᱱᱟ᱾ ᱟᱫᱚ ᱫᱤᱠᱷᱤ ᱦᱟᱸᱜ ᱦᱤᱛᱳᱜ ᱨᱩᱣᱟᱹᱲ ᱠᱟᱛᱮᱫ ᱦᱟᱸᱜ ᱟᱫᱚ ᱠᱟᱹᱡ ᱮᱸ ᱚᱲᱟᱜ ᱥᱮᱫ ᱜᱮ ᱦᱟᱸᱜ ᱦᱤᱛᱳᱜ ᱪᱟᱞᱟᱜ ᱢᱚᱱᱮ ᱦᱩᱭᱩᱜ ᱠᱟᱱᱟ᱾
ᱟᱪᱪᱷᱟ ᱟᱪᱪᱷᱟ᱾
ᱟᱨ ᱠᱤᱪᱷᱩ ᱠᱟᱹᱢᱤ ᱠᱚᱦᱚᱸ ᱟᱨ ᱤᱧ ᱦᱚᱸ, ᱚᱱᱠᱟᱜᱤᱧ ᱥᱟᱵ ᱟᱠᱟᱫᱟ ᱟᱨᱠᱤ ᱚᱱᱠᱟ ᱜᱟᱯᱟ ᱠᱷᱚᱱᱟᱜ ᱤᱧ ᱢᱚᱱᱮᱭᱮᱫᱟ ᱤᱧᱦᱚᱸ ᱢᱟᱱᱮ ᱚᱱᱠᱟᱱᱟᱜ ᱜᱮ ᱢᱤᱫᱴᱮᱱ, ᱡᱟᱦᱟᱸ ᱚᱱᱮ ᱚᱱᱮ ᱠᱟᱞᱵᱷᱟᱴ ᱠᱚ ᱵᱟᱠᱚ ᱞᱟᱹᱭᱟ,
ᱦᱳᱭ ᱦᱳᱭ ᱦᱳᱭ᱾
ᱚᱱᱮ ᱡᱟᱦᱟᱸ ᱚᱱᱮ ᱫᱟᱜᱽ ᱠᱚ ᱯᱟᱨᱚᱢᱚᱜ ᱫᱚ ᱟᱨᱠᱤ ᱚᱱᱟ ᱚᱱᱟ ᱨᱮᱱᱟᱜ ᱟᱨᱠᱤ ᱦᱳᱭ᱾ ᱦᱳᱭ ᱟᱫᱚ ᱚᱱᱟᱜᱮ ᱦᱟᱸᱜ ᱟᱫᱚ ᱚᱸᱰᱮ ᱤᱭᱟᱹ ᱠᱚᱧ ᱟᱹᱜᱩ ᱟᱠᱟᱫᱟ ᱚᱱᱟ ᱤᱭᱟᱹ ᱠᱚ ᱯᱤᱞᱯᱷᱟᱹ ᱢᱟᱱᱮ ᱚᱱᱟ ᱡᱟᱦᱟᱸ ᱚᱱᱮ ᱥᱤᱢ ᱤᱭᱟᱹ ᱨᱮᱱᱟᱜ, ᱯᱤᱞᱯᱷᱟᱹ ᱥᱤᱢᱮᱱᱴ ᱨᱮᱱᱟᱜ ᱚᱱᱟ ᱤᱭᱟᱹ ᱠᱚ ᱟᱫᱚ ᱚᱱᱟ ᱦᱟᱸᱜ ᱜᱟᱯᱟ ᱦᱟᱸᱜ ᱞᱟᱜᱟᱣ, ᱦᱚᱪᱚ ᱦᱩᱭᱩᱜ ᱞᱟᱹᱜᱤᱫᱼᱟ᱾ ᱟᱫᱚ ᱚᱱᱟᱜᱮ ᱟᱨᱠᱤ ᱢᱟᱱᱮ ᱠᱟᱹᱡ, ᱢᱟᱱᱮ ᱟᱞᱮ ᱟᱛᱳ ᱯᱟᱲᱟ ᱨᱮᱱᱟᱜ ᱜᱮ ᱤᱭᱟᱹ ᱠᱟᱱᱟ ᱟᱨᱠᱤ ᱚᱱᱟ ᱢᱟᱱᱮ ᱠᱟᱞᱵᱷᱟᱴ ᱴᱟᱜ ᱫᱚ ᱟᱨᱠᱤ ᱚᱱᱟ, ᱠᱟᱹᱢᱤ ᱪᱟᱞᱟᱜ ᱠᱟᱱᱟ ᱟᱨᱠᱤ ᱟᱫᱚ ᱜᱟᱯᱟ ᱦᱟᱸᱜ ᱚᱱᱟ ᱫᱤᱠᱷᱤ ᱚᱱᱟ ᱠᱚ ᱠᱟᱹᱡ ᱧᱮᱞ ᱵᱟᱲᱟ ᱦᱩᱭᱩᱜ ᱞᱟᱹᱜᱤᱫ ᱟᱨᱠᱤ᱾
ᱦᱳᱭ ᱦᱳᱭ ᱟᱹᱰᱤ ᱱᱟᱯᱟᱭᱮᱢ ᱠᱟᱹᱢᱤᱠᱮᱫᱟ ᱵᱚᱭᱦᱟ ᱟᱨ ᱱᱤᱛᱚᱜ ᱫᱚ ᱦᱟᱸᱜ ᱚᱱᱟ ᱠᱚᱫᱚ ᱞᱟᱜᱟᱜ ᱜᱮᱭᱟ᱾ ᱮᱢᱱᱤ ᱛᱮ ᱦᱟᱸᱜ ᱵᱚᱨᱥᱟ ᱫᱤᱱ ᱵᱚᱞᱚ ᱠᱟᱱᱟ ᱚᱱᱟ, ᱠᱚ ᱵᱟᱝ ᱞᱟᱜᱟᱣ ᱞᱮᱱᱠᱷᱟᱱ ᱦᱟᱸᱜ ᱫᱟᱜᱽ ᱠᱚ ᱦᱟᱸᱜ ᱨᱟᱥᱛᱟ ᱠᱚᱦᱚᱸ ᱜᱚᱴᱟ ᱤᱭᱟᱹᱜᱼᱟ ᱰᱩᱵᱩᱡ ᱪᱟᱵᱟᱜᱼᱟ ᱦᱮᱸ ᱪᱮᱜ ᱠᱟᱹᱴᱤᱡ ᱚᱥᱩᱵᱤᱫᱟ ᱦᱩᱭᱩᱜᱼᱟ᱾
ᱮᱠᱫᱚᱢ ᱮᱠᱫᱚᱢ ᱮᱠᱫᱚᱢ ᱮᱠᱫᱚᱢ᱾
ᱛᱟᱦᱚᱞᱮ ᱱᱤᱛᱚᱜ ᱨᱮᱢ ᱠᱚᱨᱟᱣ ᱠᱟᱜ ᱠᱷᱟᱱ ᱫᱚ ᱟᱹᱰᱤ ᱱᱟᱯᱟᱭᱮᱢ ᱠᱚᱨᱟᱣᱮᱫᱟ ᱟᱫᱚ ᱟᱵᱚ ᱦᱚᱲ, ᱟᱹᱛᱩ ᱠᱚᱦᱚ ᱮᱢᱚᱱ ᱮᱢᱚᱱ ᱡᱟᱭᱜᱟ ᱨᱮ ᱢᱮᱱᱟᱜ ᱠᱟᱫᱟ ᱦᱟᱱᱟ ᱵᱩᱨᱩ ᱵᱷᱤᱛᱤᱨ ᱨᱮ ᱵᱤᱨ ᱵᱷᱤᱛᱤᱨ ᱨᱮ, ᱦᱮᱸ ᱟᱨ ᱚᱱᱠᱟ ᱞᱮᱠᱟ ᱯᱟᱠᱟ ᱨᱟᱥᱛᱟ ᱵᱟᱝ ᱠᱚ ᱵᱮᱱᱟᱣ ᱠᱟᱜ ᱵᱚᱱᱟ᱾
ᱮᱠᱫᱚᱢ ᱮᱠᱫᱚᱢ᱾
ᱛᱟᱦᱚᱞᱮ ᱠᱚ ᱫᱟᱜ ᱠᱚᱫᱚ ᱦᱟᱸᱜ ᱛᱟᱢᱵᱷᱟᱹᱣ ᱞᱮᱱᱠᱷᱟᱱ ᱫᱚ ᱦᱟᱸᱜ, ᱟᱵᱚ ᱫᱚ ᱦᱮᱡ ᱥᱮᱱ ᱫᱚ ᱦᱟᱸᱜ ᱠᱟᱹᱴᱤᱡ ᱮᱸᱴᱠᱮᱴᱚᱬᱮᱸ ᱨᱮᱵᱚᱱ ᱯᱟᱲᱟᱜᱼᱟ ᱾
ᱮᱸᱴᱠᱮᱴᱚᱬᱮᱸ ᱯᱟᱲᱟᱜ ᱛᱟᱵᱚᱱᱟ ᱟᱨᱠᱤ ᱦᱮᱸ ᱾ ᱚᱱᱟᱜᱮ ᱟᱫᱚ ᱤᱭᱟᱹ ᱛᱟᱦᱚᱞᱮ ᱵᱚᱭᱦᱟ ᱜᱟᱯᱟ ᱟᱢᱵᱟᱵᱩᱛᱤ ᱪᱮᱫ ᱞᱮᱠᱟ?
ᱦᱳᱭ ᱵᱚᱭᱦᱟ ᱜᱟᱯᱟ ᱦᱟᱸᱜ ᱚᱢᱵᱟᱵᱩᱛᱤ ᱫᱚ ᱦᱟᱸᱜ ᱢᱟᱱᱟᱣ ᱦᱩᱭᱩᱜ ᱜᱮᱭᱟ ᱦᱟᱸᱜ, ᱟᱫᱚ ᱚᱱᱮ ᱚᱱᱠᱟ ᱵᱚᱭᱦᱟ ᱦᱮᱸ ᱤᱧ ᱫᱚ ᱦᱟᱸᱜ ᱠᱟᱹᱢᱤ ᱨᱮ ᱠᱟᱹᱴᱤᱡ ᱵᱮᱥᱛᱚ ᱢᱮᱱᱟᱜ ᱠᱟᱹᱫᱤᱧ ᱜᱮᱭᱟ ᱦᱮᱸ, ᱛᱟᱦᱚᱞᱮ ᱦᱟᱸᱜ ᱢᱟᱱᱟᱣ ᱫᱚ ᱦᱟᱸᱜ ᱦᱩᱭᱩᱜ ᱜᱮᱭᱟ᱾ ᱚᱱᱠᱟ ᱦᱟᱸᱜ ᱡᱚᱢ ᱧᱩ ᱦᱚᱸ ᱦᱩᱭᱩᱜᱼᱟ, ᱱᱚᱛᱮ ᱩᱞ ᱵᱤᱞᱤ ᱠᱟᱱᱴᱷᱟᱲ ᱵᱤᱞᱤ ᱠᱷᱟᱹᱡᱟᱹᱲᱤ ᱛᱟᱯᱚᱨᱮ ᱠᱩ ᱫ ᱵᱤᱞᱤ ᱠᱚ ᱵᱤᱞᱤ ᱟᱠᱟᱱᱟ ᱦᱟᱸᱜ, ᱚᱱᱟ ᱠᱚᱜᱮ ᱡᱚᱢ ᱵᱟᱲᱟ ᱜᱮ ᱦᱟᱸᱜ ᱦᱩᱭᱩᱜᱼᱟ᱾ ᱟᱫᱚ ᱦᱟᱸᱜ ᱯᱟ ᱛᱟ ᱠᱚᱫᱚ ᱞᱮᱥᱟᱲᱦᱮᱫ ᱛᱮᱫᱚ ᱟᱞᱮ ᱱᱚᱣᱟ ᱠᱚᱨᱮ ᱫᱚ ᱱᱮᱛᱟᱨ ᱫᱚ ᱵᱟᱝ ᱦᱩᱭᱩᱜ ᱠᱟᱱᱟ ᱚᱱᱠᱟ ᱫᱚ ᱾ ᱮ ᱥᱮᱫᱟᱭ, ᱥᱮᱫᱟᱭ ᱦᱩᱭᱩᱜ ᱠᱟᱱ ᱛᱟᱦᱮᱸᱫ ᱦᱮᱸ᱾ ᱟᱯᱮ
ᱱᱚᱸᱰᱮ ᱦᱟᱸᱜ ᱜᱟᱯᱟ ᱦᱟᱸᱜ ᱱᱚᱝᱠᱟ ᱛᱚ ᱟᱫᱚ ᱟᱞᱮ ᱱᱤᱭᱟᱹ ᱵᱟᱫ ᱫᱚ ᱦᱟᱸᱜ ᱢᱚᱱᱮ ᱠᱟᱫᱟᱞᱮ, ᱱᱤᱭᱟᱹ ᱵᱟᱫ ᱫᱚ ᱚᱱᱠᱟ ᱢᱟᱱᱮ ᱟᱵᱚᱣᱟᱜ ᱢᱟᱱᱮ ᱡᱟᱦᱟᱸ ᱥᱮᱨᱣᱟ ᱨᱮᱱᱟᱜ ᱮᱱᱮᱡ ᱥᱮᱨᱮᱧ ᱠᱚ ᱢᱮᱱᱟᱜ ᱛᱟᱵᱚᱱᱟ ᱟᱫᱚ ᱱᱤᱭᱟᱹ ᱵᱟᱨ ᱦᱟᱸᱜ ᱚᱱᱠᱟᱞᱮ ᱢᱚᱱᱮᱭ ᱠᱟᱫᱟ ᱡᱮ ᱢᱟᱱᱮ ᱠᱚᱨᱟᱣ ᱟᱠᱚ ᱦᱟᱸᱜ ᱟᱨᱠᱤ ᱜᱟᱯᱟ ᱟᱨᱠᱤ ᱟᱫᱚ ᱚᱱᱟ ᱜᱮ ᱦᱟᱸᱜ ᱫᱮᱠᱷᱤ ᱪᱮᱫ ᱠᱟᱜ ᱠᱟᱱᱟ, ᱟᱨᱠᱤ ᱧᱮᱞ ᱠᱚ ᱦᱤᱡᱩᱜ ᱛᱟᱵᱚᱱ ᱯᱮ ᱟᱞᱮ ᱥᱮᱫ ᱟᱨᱠᱤ ᱾
ᱦᱳᱭ, ᱦᱳᱭ ᱾ ᱦᱳᱭ ᱟᱹᱰᱤ ᱢᱤᱫᱴᱮᱱ ᱱᱟᱯᱟᱭ ᱠᱟᱛᱷᱟᱢ ᱞᱟᱹᱭ ᱠᱮᱫᱟ, ᱱᱚᱣᱟ ᱦᱚᱸ ᱠᱚᱨᱟᱣ ᱫᱚᱨᱠᱟᱨ ᱠᱟᱱ ᱛᱟᱵᱚᱱᱟ ᱾ ᱦᱮᱸ ᱟᱫ ᱪᱟᱵᱟᱜ ᱠᱟᱱᱟ ᱥᱮ ᱟᱵᱚᱣᱟᱜ ᱯᱟᱛᱟ ᱠᱚ ᱚᱱᱟ ᱞᱟᱭᱼᱞᱟᱠᱪᱟᱨ ᱟᱹᱨᱤᱪᱟᱹᱞᱤ ᱠᱚ ᱵᱟᱝ ᱵᱚᱱ ᱥᱟᱵ ᱫᱚᱦᱚ ᱞᱮᱠᱷᱟᱱ ᱫᱚ, ᱟᱵᱚᱨᱮᱱ ᱜᱤᱫᱽᱨᱟᱹ ᱠᱚ ᱥᱮ ᱦᱟᱯᱮᱱ ᱨᱮ ᱦᱟᱸᱜ ᱡᱟᱦᱟᱸᱭ ᱡᱚᱱᱢᱚ ᱠᱚ ᱦᱤᱡᱩᱜ ᱠᱟᱱᱟ᱾ ᱩᱱᱠᱩ ᱱᱟᱜ ᱪᱤᱠᱟᱹᱛᱮᱠᱚ ᱵᱩᱡᱷᱟᱹᱣᱟ ᱵᱟᱝ ᱡᱮ ᱱᱚᱣᱟ ᱨᱮᱫᱚ ᱱᱚᱣᱟ ᱯᱚᱨᱚᱵᱽ ᱨᱮᱫᱚ ᱱᱚᱝᱠᱟ ᱦᱩᱭᱩᱜᱼᱟ ᱾
ᱮᱠᱟᱞ, ᱮᱠᱟᱞ, ᱮᱠᱟᱞ, ᱮᱠᱟᱞ ᱦᱮᱸ ᱾
ᱛᱟᱦᱚᱞᱮ ᱦᱮ ᱵᱚᱭᱦᱟ ᱧᱮᱞ ᱦᱩᱭᱩᱜ ᱠᱟᱱᱟ, ᱚᱠᱛᱚ ᱠᱚ ᱚᱱᱠᱟ ᱧᱟᱢᱚᱜ ᱠᱷᱟᱱ ᱫᱚ ᱦᱟᱸᱜ ᱮᱠᱫᱚᱢ ᱪᱟᱞᱟᱜ ᱦᱩᱭᱩᱜᱼᱟ ᱾
ᱮᱠᱫᱚᱢ ᱦᱤᱡᱩᱜ ᱯᱮ ᱮᱠᱫᱚᱢ ᱦᱮᱸ ᱾
ᱟᱞᱮᱭᱟᱜ ᱱᱚᱣᱟ ᱠᱚᱨᱮ ᱫᱚ ᱚᱱᱠᱟ ᱞᱮᱠᱟ ᱫᱚ ᱵᱟᱝ ᱦᱩᱭᱩᱜᱼᱟ ᱥᱮ ᱾ ᱚᱱᱟ ᱡᱚᱢ ᱧᱩ ᱟᱨ ᱟᱹᱭᱩᱵ ᱵᱮᱲᱟ ᱚᱱᱟ ᱯᱟᱛᱲᱟ ᱯᱤᱴᱷᱟᱹ, ᱥᱩᱠᱨᱤ ᱡᱤᱞ ᱯᱟᱛᱲᱟ ᱯᱤᱴᱷᱟᱹ, ᱥᱤᱢ ᱡᱤᱞ ᱯᱟᱛᱲᱟ ᱯᱤᱴᱟᱹ ᱚᱱᱟ ᱦᱚᱸᱜᱮ ᱡᱚᱢ ᱠᱟᱛᱮ ᱞᱮ ᱨᱟᱹᱥᱠᱟ ᱵᱟᱲᱟᱭᱟ ᱾
ᱟᱪᱪᱷᱟ, ᱟᱪᱪᱷᱟ, ᱟᱪᱪᱷᱟ ᱾ ᱮᱱᱮᱡ ᱥᱮᱨᱮᱧ ᱚᱱᱠᱟ ᱫᱚ ᱮᱠᱞᱟ ᱪᱮᱫ ᱞᱮᱠᱟ ᱯᱮ ᱥᱮ ᱨᱟᱹᱥᱠᱟᱹ ᱠᱚ ᱪᱮᱫ ᱞᱮᱠᱟ ᱯᱮ ᱠᱚᱨᱟᱣ ᱜᱮᱭᱟ ᱟᱨᱠᱤ ᱢᱟᱱᱮ ᱟᱭᱢᱟ ᱢᱟᱱᱮ ᱟᱹᱭᱩᱵ ᱟᱹᱭᱩᱵ ᱴᱟᱭᱤᱢ ᱟᱨᱠᱤ ᱠᱟ ᱟᱹᱭᱩᱵ ᱥᱚᱢᱚᱭ ᱚᱠᱛᱚ ᱟᱹᱭᱩᱵ ᱚᱠᱛᱚ
ᱦᱮᱸ ᱟᱞᱮ ᱫᱚ ᱚᱱᱮ ᱵᱟᱹᱧ ᱢᱮᱛᱟᱢ ᱠᱟᱱᱟ, ᱚᱱᱠᱟ ᱮᱱᱮᱡ ᱥᱮᱨᱮᱧ ᱠᱚᱫᱚ ᱵᱟᱝ ᱦᱩᱭᱩᱜ ᱠᱟᱱᱟ ᱾ ᱥᱩᱫᱷᱩ ᱡᱚᱢ ᱧᱩ ᱜᱮ ᱨᱟᱹᱥᱠᱟᱹ ᱫᱚ ᱾
ᱟᱪᱪᱷᱟ, ᱟᱪᱪᱷᱟ ᱾
ᱛᱟᱦᱚᱞᱮ ᱵᱷᱟᱞᱤ ᱜᱮ ᱦᱟᱸᱜ ᱯᱮ ᱢᱟᱱᱟᱣ ᱜᱮᱭᱟ ᱟᱢᱵᱟᱵᱚᱛᱤ ᱫᱚ, ᱟᱯᱮ ᱚᱱᱛᱮ ᱫᱚ ᱵᱟᱝ ᱾
ᱦᱮᱸ ᱵᱚᱭᱦᱟ ᱦᱮᱸ ᱮᱠᱫᱚᱢ ᱵᱷᱟᱜᱤ ᱜᱮ ᱦᱟᱸᱜ ᱢᱟᱱᱟᱣ ᱚᱱᱟᱜᱤᱧ ᱞᱟᱹᱭᱮᱫᱟ ᱥᱟᱱᱟᱢ ᱠᱚ ᱦᱤᱡᱩᱜ ᱯᱮ ᱱᱚᱸᱰᱮ ᱵᱚᱱ ᱨᱟᱹᱥᱠᱟᱹᱭᱟᱵᱚᱱ ᱟᱵᱚᱣᱟᱜ ᱥᱮᱨᱣᱟ ᱨᱮᱱᱟᱜ ᱡᱤᱱᱤᱥ ᱜᱮ ᱠᱟᱱ ᱛᱟᱵᱚᱱᱟ ᱦᱮᱸ ᱾ ᱟᱹᱰᱤ ᱱᱟᱯᱟᱭ ᱟᱨᱠᱤ ᱥᱟᱸᱜᱮ ᱦᱚᱲ ᱵᱚᱱ ᱡᱟᱣᱨᱟ ᱞᱮᱱᱠᱷᱟᱱ ᱱᱟᱯᱟᱭ ᱵᱩᱡᱷᱟᱹᱜᱼᱟ ᱟᱨᱠᱤ ᱾ ᱟᱵᱚᱣᱟᱜ ᱥᱮᱨᱣᱟ ᱨᱮᱱᱟᱜ ᱡᱤᱱᱤᱥ ᱮᱱᱮᱡ ᱥᱮᱨᱮᱧ ᱛᱚ ᱾
ᱦᱳᱭ, ᱦᱳᱭ, ᱦᱳᱭ ᱦᱮᱸ ᱾
ᱥᱟᱸᱜᱮ ᱧᱚᱜ ᱦᱚᱲ ᱵᱚᱱ ᱛᱟᱦᱮᱱᱟ ᱠᱟᱹᱡᱽ ᱡᱚᱢ ᱡᱚᱢᱟᱴ ᱧᱚᱜ ᱦᱩᱭᱩᱜᱼᱟ ᱾
ᱦᱳᱭ, ᱦᱳᱭ ᱾ ᱟᱨ ᱛᱟᱦᱚᱞᱮ ᱵᱚᱭᱦᱟ ᱢᱤᱫᱴᱮᱱ ᱦᱟᱸᱜ ᱵᱟᱲᱟᱭ ᱥᱟᱱᱟᱧ ᱠᱟᱱᱟ ᱱᱚᱣᱟ ᱚᱢᱵᱟᱵᱚᱛᱤ ᱨᱮᱫᱚ ᱦᱟᱸᱜ ᱟᱵᱚ ᱪᱮᱫ ᱞᱮᱠᱟ ᱢᱟᱱᱮ ᱚᱲᱟᱜ ᱠᱚᱨᱮ ᱵᱚᱱ ᱵᱚᱸᱜᱟ ᱵᱩᱨᱩᱭ ᱜᱮᱭᱟ ᱥᱮ ᱱᱚᱣᱟ ᱫᱚ ᱵᱤᱱᱟᱹ ᱵᱚᱸᱜᱟ ᱵᱩᱨᱩ ᱠᱟᱛᱮᱫ ᱜᱮ, ᱱᱚᱣᱟ ᱯᱟᱛᱟ ᱫᱚᱵᱚᱱ ᱢᱟᱱᱟᱣᱟ᱾ ᱟᱞᱮ ᱱᱚᱛᱮ ᱫᱚ ᱦᱟᱸᱜ ᱡᱮᱢᱚᱱ ᱧᱮᱞᱚᱜ ᱚᱲᱟᱜ ᱚᱲᱟᱜ ᱵᱚᱸᱜᱟ ᱢᱟᱱᱮ ᱚᱱᱠᱟ ᱦᱟᱸᱜ ᱵᱚᱸᱜᱟ ᱵᱩᱨᱩ ᱫᱚ ᱵᱟᱝ ᱦᱩᱭᱩᱜ ᱠᱟᱱᱟ ᱾ ᱦᱮᱸ ᱚᱲᱟᱜ ᱵᱚᱸᱜᱟ ᱡᱟᱦᱟᱸᱭ ᱚᱲᱟᱜ ᱵᱚᱸᱜᱟ ᱡᱟᱦᱟᱸᱭ ᱩᱱᱠᱩ ᱜᱮ ᱠᱟᱹᱴᱤᱡ ᱫᱮᱵᱟ ᱥᱮᱵᱟ ᱦᱩᱭᱩᱜ ᱠᱟᱱᱟ ᱾ ᱟᱵᱚᱨᱮᱱ ᱢᱟᱨᱮᱱ ᱦᱟᱯᱲᱟᱢ ᱠᱚ ᱯᱩᱨᱩᱫᱷᱩᱞ ᱠᱚ ᱧᱩᱛᱩᱢ ᱛᱮ ᱾
ᱦᱮᱸ, ᱦᱮᱸ ᱚᱱᱠᱟ ᱜᱮ, ᱚᱱᱠᱟ ᱜᱮ, ᱚᱱᱠᱟ ᱜᱮ, ᱚᱱᱠᱟ ᱜᱮ ᱵᱚᱭᱦᱟ ᱚᱱᱠᱟᱜᱮ ᱾ ᱟᱞᱮ ᱥᱮᱫ ᱦᱚᱸ ᱚᱱᱠᱟ ᱜᱮ ᱡᱮ ᱚᱱᱠᱟ ᱜᱮ ᱠᱟᱹᱡᱽ ᱵᱩᱨᱩᱫᱷᱩᱞ ᱠᱚ ᱧᱩᱛᱩᱢ ᱵᱟᱲᱟ ᱠᱟᱛᱮ ᱠᱟᱹᱡᱽ ᱪᱚᱰᱚᱨ ᱵᱚᱨᱚ ᱵᱟᱲᱟ ᱠᱟᱛᱮᱫ ᱟᱫᱚ ᱡᱮ ᱡᱮᱢᱚᱱ ᱚᱲᱟᱜ ᱨᱮ ᱟᱨᱠᱤ ᱠᱚ ᱯᱤᱴᱷᱟᱹ ᱞᱟᱴᱷᱟᱭᱟᱠᱚ ᱟᱨᱠᱤ ᱚᱱᱮ ᱚᱱᱠᱟ ᱜᱮ᱾ ᱟᱫᱚ ᱟᱹᱭᱩᱵ ᱥᱮᱫ ᱫᱚ ᱟᱫᱚ ᱚᱱᱠᱟ ᱠᱟᱹᱡᱽ ᱢᱟᱱᱮ ᱨᱟᱹᱥᱠᱟᱹ ᱥᱮ ᱚᱱᱠᱟ ᱢᱟᱱᱮ ᱥᱮᱨᱣᱟ ᱞᱮᱠᱟᱛᱮ ᱫᱚᱦᱚ ᱵᱟᱲᱟ ᱟᱠᱟᱫ ᱦᱩᱭ ᱟᱠᱟᱱᱟ ᱟᱨᱠᱤ ᱮᱱᱮᱡ ᱥᱮᱨᱮᱧ ᱟᱵᱚᱣᱟᱜ ᱞᱟᱭᱼᱞᱟᱠᱪᱟᱨ ᱨᱮᱱᱟᱜ ᱟᱨᱠᱤ
ᱦᱳᱭ, ᱦᱳᱭ, ᱡᱟᱭᱦᱳᱠ ᱚᱱᱟᱜᱮ ᱠᱟᱹᱴᱤᱡ ᱵᱟᱲᱟᱭ ᱨᱮᱱᱟᱜ ᱛᱟᱦᱮᱸ ᱠᱟᱱᱟ ᱾ ᱫᱚ ᱵᱟᱝ ᱧᱮᱞ ᱦᱩᱭ ᱠᱟᱱᱟ ᱦᱟᱸᱜ ᱫᱚᱢᱮ ᱮᱠᱴᱟ ᱫᱚ ᱦᱮᱸ ᱱᱮᱼᱦᱚᱲ ᱛᱚ ᱵᱚᱭᱦᱟ ᱟᱞᱤᱧ ᱦᱚᱸ ᱢᱟᱱᱮ ᱚᱲᱟᱜ ᱫᱚ ᱫᱚᱢᱮ ᱠᱚᱢ ᱜᱤᱧ ᱛᱟᱦᱮᱱ ᱜᱮᱭᱟ, ᱚᱱᱠᱟ ᱰᱤᱩᱴᱤ ᱠᱚ ᱛᱟᱦᱮᱱ ᱜᱮᱭᱟ᱾ ᱛᱟᱦᱚᱞᱮ ᱚᱱᱛᱮ ᱪᱟᱞᱟᱜ ᱦᱩᱭᱩᱜᱼᱟ᱾
ᱟᱪᱪᱷᱟ, ᱟᱪᱪᱷᱟ, ᱟᱪᱪᱷᱟ ᱛᱟᱦᱚᱞᱮ
ᱚᱱᱠᱟ ᱵᱚᱭᱦᱟ ᱵᱩᱨᱩ ᱠᱚᱦᱚᱸ ᱵᱩᱨᱩ ᱨᱮᱭᱟᱜ ᱰᱤᱭᱩᱴᱤ ᱫᱚ ᱯᱟᱲᱟᱜ ᱜᱮᱭᱟ ᱾
ᱦᱮᱸ ᱟᱪᱪᱷᱟ, ᱟᱪᱪᱷᱟ, ᱟᱪᱪᱷᱟ ᱾
ᱚᱱᱛᱮ ᱚᱱᱟ ᱟᱛᱳ ᱠᱚᱨᱮᱱ ᱦᱟᱸᱜ ᱟᱭᱳ ᱦᱚᱲ ᱠᱚᱠᱚ ᱦᱤᱡᱩᱜ ᱜᱮᱭᱟ ᱥᱟᱦᱟᱱ ᱤᱫᱤ ᱾ ᱥᱟᱠᱟᱢ ᱯᱟᱞᱦᱟ ᱠᱚ ᱦᱮᱸ ᱠᱚ ᱤᱫᱤ ᱵᱟᱲᱟᱭ ᱜᱮᱭᱟ᱾ ᱥᱟᱠᱟᱢ ᱠᱚᱠᱚ ᱤᱫᱤ ᱜᱮᱭᱟ ᱟᱫᱚ ᱢᱟᱱᱮ ᱮᱢᱚᱱ ᱠᱚ ᱠᱚᱨᱟᱣ ᱠᱚ ᱠᱚᱨᱟᱣᱟ ᱢᱟᱡᱷᱮ ᱢᱚᱫᱽᱫᱷᱮ ᱫᱚ ᱚᱱᱟ ᱠᱟᱱᱟ ᱫᱟᱨᱮ ᱦᱮᱸ ᱚᱱᱟ ᱠᱚ ᱢᱟᱱᱮ ᱦᱚᱸᱠᱚ ᱢᱟᱜ ᱤᱫᱤ ᱠᱮᱫ ᱜᱮ ᱟᱨ ᱚᱠᱚᱭ ᱫᱚᱠᱚ ᱥᱟᱦᱟᱱᱟ ᱚᱠᱚᱭ ᱫᱚ ᱚᱲᱟᱜ ᱨᱮᱠᱚ ᱞᱟᱜᱟᱣᱟ ᱾ ᱟᱠᱚᱣᱟᱜ ᱚᱱᱠᱟᱱ ᱞᱟᱹᱠᱛᱤᱭᱟᱱ ᱡᱤᱱᱤᱥ ᱨᱮ ᱦᱮᱸ ᱛᱟᱦᱚᱞᱮ ᱚᱱᱟ ᱠᱚ ᱵᱟᱝ ᱛᱟᱦᱮᱸ ᱞᱮᱱᱠᱷᱟᱱ ᱫᱚ ᱚᱱᱠᱟ ᱵᱩᱨᱩ ᱜᱮᱠᱚ ᱩᱡᱟᱹᱲ ᱤᱫᱤᱭᱟ ᱢᱤᱫ ᱫᱤᱱ ᱫᱚ ᱦᱟᱸᱜ ᱾
ᱟᱪᱪᱷᱟ ᱾ ᱢᱟᱱᱮ ᱵᱚᱭᱦᱟ ᱱᱚᱜᱼᱚᱱᱟ ᱟᱨᱦᱚᱸ ᱤᱧ ᱦᱚᱸ ᱢᱤᱫᱴᱷᱮᱱ ᱠᱩᱠᱞᱤᱧ ᱫᱚᱦᱚᱭᱮᱫᱟ ᱡᱮ ᱱᱚᱜᱼᱚᱭ ᱟᱢ ᱫᱚᱦᱚᱭ ᱛᱚ ᱢᱤᱫᱴᱮᱱ ᱠᱟᱹᱢᱤ ᱨᱮᱢ ᱟᱬᱜᱚᱣ ᱟᱠᱟᱱ ᱛᱟᱵᱚᱱᱟ, ᱥᱮᱢ ᱧᱮᱞᱮᱫ ᱛᱟᱵᱚᱱᱟ ᱟᱵᱚᱣᱟᱜ ᱢᱟᱱᱮ ᱡᱟᱦᱟᱸ ᱞᱟᱭᱚᱝ ᱠᱟᱱ ᱛᱟᱵᱚᱱᱟ, ᱱᱚᱣᱟ ᱠᱚ ᱫᱤᱠ ᱫᱤᱭᱮ ᱜᱮ ᱦᱟᱸᱜ ᱡᱟᱭᱦᱳᱠ ᱱᱚᱝᱠᱟᱢ ᱧᱮᱞ ᱤᱫᱤᱭᱮᱫ ᱛᱟᱵᱚᱱᱟ ᱾ ᱟᱫᱚ ᱱᱟᱥᱟᱣ ᱟᱠᱟᱱ ᱛᱟᱵᱚᱱᱟ ᱛᱤᱱᱟᱹᱜ ᱴᱟ ᱞᱮᱠᱟᱢ ᱢᱚᱱᱮᱭᱮᱫᱟ ᱟᱨᱠᱤ ᱢᱟᱱᱮ ᱛᱤᱱᱟᱹᱜ ᱴᱟ ᱱᱟᱥᱟᱣ ᱟᱠᱟᱱ ᱛᱟᱵᱚᱱᱟ ᱟᱨᱠᱤ? ᱵᱷᱟᱜᱮ ᱜᱮ ᱡᱟᱹᱱᱤᱡ ᱦᱳᱭᱛᱳ ᱟᱵᱚᱣᱟᱜ ᱢᱟᱱᱮ ᱚᱱᱠᱟ ᱱᱟᱥᱟᱣ ᱠᱟᱱᱟ ᱢᱚᱱᱮᱭᱮᱫᱤᱧ ᱦᱳᱭᱛᱳ ᱾ ᱟᱵᱚᱣᱟᱜ ᱞᱟᱭᱚᱝ ᱤᱫᱤ ᱠᱟᱛᱮᱫ ᱫᱚ ᱟᱨᱠᱤ ᱡᱮᱦᱮᱛᱩ ᱠᱟᱹᱢᱤ ᱠᱟᱱ ᱛᱟᱵᱚᱱᱟ ᱡᱮ ᱢᱟᱱᱮ ᱫᱟᱨᱮ ᱠᱚ ᱱᱚᱜ ᱱᱚᱝᱠᱟ ᱠᱚ ᱢᱟᱜᱮᱫᱼᱟ, ᱦᱮᱸ ᱥᱮ ᱵᱟᱝ? ᱪᱮᱫ ᱞᱮᱠᱟ ᱩᱪᱤᱛ ᱡᱚᱛᱷᱟᱛ ᱱᱚᱣᱟ ᱠᱚ ᱡᱤᱱᱤᱥ ᱱᱤᱭᱟᱹ ᱪᱮᱫ ᱞᱮᱠᱟᱢ ᱞᱟᱹᱭ ᱟᱢ?
ᱟᱫᱚ ᱦᱟᱸᱜ ᱵᱚᱭᱦᱟ ᱤᱧ ᱫᱩᱧ ᱞᱟᱹᱭᱟ ᱟᱵᱚ ᱦᱚᱲ ᱦᱚᱯᱚᱱ ᱫᱚ ᱦᱟᱸᱜ ᱮᱢᱱᱤ ᱛᱮᱜᱮ ᱵᱤᱨ ᱵᱩᱨᱩ ᱨᱮᱱ ᱜᱮ ᱠᱟᱱᱟ ᱵᱚᱱ ᱚᱸᱰᱮᱱ ᱞᱟᱹᱭ ᱜᱟᱱᱚᱜᱼᱟ, ᱚᱸᱰᱮ ᱟᱵᱚᱜ ᱜᱮ ᱦᱟᱸᱜ ᱚᱱᱟ ᱨᱮᱱ ᱤᱭᱟᱹ ᱫᱚ ᱠᱟᱱᱟᱵᱚᱱ ᱢᱩᱠᱷᱤᱭᱟᱹ ᱢᱟᱹᱞᱤᱠ ᱫᱚ ᱾ ᱦᱮᱸ ᱢᱮᱱᱠᱷᱟᱱ ᱵᱚᱭᱦᱟ ᱱᱚᱝᱠᱟ ᱧᱮᱞᱚᱜ ᱠᱟᱱᱟ ᱦᱚᱲ ᱦᱚᱯᱚᱱ ᱵᱟᱫᱮ ᱨᱮᱦᱚᱸ ᱢᱟᱱᱮ ᱫᱤᱠᱩ ᱦᱚᱯᱚᱱ ᱠᱚᱦᱚᱸ ᱠᱚ ᱦᱤᱡᱩᱜ ᱠᱟᱱᱟ ᱾ ᱦᱮᱸ ᱩᱱᱠᱩ ᱫᱚ ᱪᱮᱫᱠᱟ ᱦᱚᱠ ᱜᱮ ᱵᱟᱹᱱᱩᱜ ᱛᱟᱠᱚᱣᱟ, ᱦᱮᱸ ᱱᱤᱛᱚᱜ ᱩᱱᱠᱩ ᱟᱠᱚᱣᱟᱜ ᱞᱮᱠᱟ ᱠᱚ ᱨᱟᱡᱮᱫ ᱛᱟᱵᱚᱱᱟ ᱯᱩᱨᱟᱹ ᱾
ᱟᱪᱪᱷᱟ ᱾
ᱛᱟᱦᱚᱞᱮ ᱤᱧ ᱫᱚᱧ ᱞᱟᱹᱭᱟ ᱟᱨ ᱟᱵᱚ ᱦᱚᱯᱚᱱ ᱫᱚ ᱦᱟᱸᱜ ᱩᱱᱟᱹᱜ ᱴᱟ ᱫᱚ ᱵᱟᱝ ᱵᱚᱱ ᱤᱭᱟᱹᱭᱟ ᱟᱵᱚ ᱫᱚ ᱥᱩᱫᱷᱩ ᱦᱚᱲ ᱦᱚᱯᱚᱱ ᱫᱚ ᱮᱢᱴᱤ ᱥᱚᱛ ᱦᱚᱲ ᱠᱟᱱᱟ ᱵᱚᱱ᱾ ᱚᱠᱚᱭᱟᱜ ᱜᱮ ᱠᱷᱚᱛᱤ ᱪᱟᱞᱟᱜᱼᱟ, ᱮᱠᱫᱚᱢ ᱟᱵᱚ ᱫᱚ ᱡᱟᱦᱟᱱᱟᱜ ᱫᱚᱨᱠᱟᱨ ᱛᱟᱵᱚᱱ ᱤᱱ ᱴᱩᱠᱩ ᱜᱮ ᱟᱵᱚᱣᱟᱜ ᱫᱚ ᱟᱵᱚᱣᱟᱜ ᱚᱲᱟᱜ ᱨᱮᱱᱟᱜ ᱫᱚᱨᱠᱟᱨ ᱚᱲᱟᱜ ᱨᱮᱵᱚᱱ ᱞᱟᱜᱟᱣᱟ ᱦᱚᱭᱛᱚ ᱵᱟᱨᱭᱟ ᱜᱟᱱ ᱵᱟᱹᱱᱩᱜᱼᱟ ᱤᱫᱤ ᱠᱤᱫᱟᱹᱧ ᱱᱚᱸᱰᱮ ᱠᱷᱚᱱ᱾
ᱦᱳᱭ ᱦᱳᱭ ᱦᱳᱭ᱾
ᱚᱱᱟ ᱠᱚᱛᱮᱭᱟ ᱟᱵᱚᱣᱟᱜ ᱫᱚ ᱫᱤᱱ ᱠᱚ ᱠᱷᱟᱸᱰᱟᱣᱮᱫ ᱫᱟᱵᱚᱱ ᱚᱱᱟ ᱠᱚᱜᱮ ᱟᱹᱠᱷᱨᱤᱧ ᱠᱟᱛᱮ ᱯᱟᱹᱴᱤ ᱠᱟᱛᱮᱫ ᱢᱮᱱᱠᱷᱟᱱ ᱵᱚᱭᱦᱟ ᱚᱱᱮ ᱚᱱᱠᱟ ᱩᱱᱠᱩ ᱮᱴᱟᱜ ᱠᱚᱠᱚ ᱦᱤᱡᱩᱜ ᱠᱟᱱᱟ ᱩᱱᱠᱩ ᱫᱚᱠᱚ ᱪᱤᱠᱟᱭᱮᱫᱟ ᱚᱲᱟᱜ ᱨᱮᱱᱟᱜ ᱫᱚᱨᱠᱟᱨ ᱢᱟ ᱦᱮᱸᱜᱮ ᱚᱱᱟ ᱥᱟᱶᱛᱮ ᱟᱠᱚ ᱚᱸᱰᱮ ᱠᱷᱚᱱ ᱢᱟᱜ ᱠᱟᱛᱮᱜ ᱟᱨᱚ ᱵᱟᱡᱟᱨ ᱨᱮᱠᱚ ᱟᱹᱠᱷᱨᱤᱧ ᱮᱫᱟ᱾
ᱚ ᱮᱠᱟᱞ ᱦᱮᱸ ᱱᱚᱣᱟ ᱡᱤᱱᱤᱥ ᱧᱮᱞᱚᱜ ᱠᱟᱱ ᱜᱮᱭᱟ ᱟᱨ ᱚᱱᱠᱟ ᱧᱟᱧᱟᱢᱚᱜ ᱠᱟᱱ ᱜᱮᱭᱟ᱾
ᱛᱚᱵᱮ ᱦᱟᱸᱜ ᱡᱟ ᱟᱵᱚᱨᱮᱱ ᱦᱚᱲ ᱠᱚᱫᱚ ᱦᱟᱸᱜ ᱚᱱᱟ ᱫᱚ ᱚᱱᱠᱟ ᱫᱚ ᱵᱟᱝᱠᱚ ᱚᱱᱠᱟᱭᱮᱫᱟ ᱟᱠᱚᱣᱟᱜ ᱡᱟᱦᱟᱸᱱᱟᱜ ᱞᱟᱹᱠᱛᱤᱭᱟᱱ ᱩᱱᱠᱩ ᱟᱠᱚ ᱚᱲᱟᱜ ᱤᱱᱴᱩᱠᱩ ᱡᱟᱦᱟᱸ ᱛᱤᱱᱟᱹᱜ ᱫᱚᱨ ᱢᱮᱜ ᱠᱚ ᱤᱫᱤᱭᱮᱫᱟ ᱢᱮᱱᱠᱷᱟᱱ ᱱᱩᱠᱩ ᱫᱚᱠᱚ ᱮᱴᱟᱜ ᱨᱚᱠᱚᱢ ᱫᱟᱥ ᱥᱮ᱾
ᱦᱳᱭ ᱦᱳᱭ ᱦᱳᱭ ᱦᱳᱭ᱾ ᱵᱟᱝ ᱟᱫᱤ ᱛᱟᱦᱚᱞᱮ ᱟᱹᱰᱤ ᱟᱹᱰᱤ ᱱᱟᱯᱟᱭ ᱟᱹᱰᱤ ᱱᱟᱯᱟᱭᱮᱢ ᱠᱟᱹᱢᱤ ᱠᱟᱱ ᱛᱟᱵᱚᱱᱟ ᱮᱠᱫᱚᱢ ᱱᱚᱣᱟ ᱤᱫᱤ ᱠᱟᱛᱮ
ᱦᱳᱭ ᱛᱟ ᱛᱟᱦᱚᱞᱮ ᱚᱱᱮ ᱚᱱᱠᱟ ᱞᱮᱠᱷᱟᱱ ᱫᱚᱧ ᱞᱟᱹᱭᱫᱟ ᱡᱮ ᱪᱮᱠᱟᱛᱮ ᱛᱟᱦᱮᱸᱱᱟ ᱩᱱᱠᱩ ᱡᱩᱫᱤ ᱚᱱᱠᱟ ᱯᱨᱚᱛᱤᱫᱤᱱ ᱠᱚ ᱦᱤᱡᱩᱜᱼᱟ ᱥᱚᱵᱽ ᱫᱤᱱ ᱫᱤᱱᱟᱹᱢ ᱫᱤᱱ ᱠᱚ ᱢᱟᱜ ᱤᱫᱤᱭᱟ ᱟᱨ ᱵᱟᱡᱟᱨ ᱨᱮ ᱠᱚ ᱟᱹᱠᱷᱨᱤᱧᱟ ᱛᱟᱦᱞᱮ ᱚᱱᱠᱟ ᱫᱚ ᱵᱩᱲᱩ ᱠᱚᱜᱮ ᱛᱚ ᱩᱡᱟᱹᱲᱚᱜ ᱛᱟᱵᱚᱱᱟ ᱵᱤᱨ ᱠᱚ᱾
ᱮᱠᱫᱚᱢ ᱮᱠᱫᱚᱢ ᱩᱡᱟᱹᱲ ᱪᱟᱵᱟᱜ ᱛᱟᱵᱚᱱᱟ ᱮᱠᱫᱚᱢ᱾
ᱚᱱᱟ ᱠᱷᱚᱱ ᱚᱱᱠᱟ ᱚᱱᱠᱟ ᱛᱮᱜᱮ ᱩᱡᱟᱹᱲ ᱩᱡᱟᱹᱲ ᱛᱮ ᱮᱢᱚᱱ ᱦᱩᱭᱩᱜ ᱠᱟᱱᱟ ᱦᱟᱸᱜ ᱟᱸᱻ ᱯᱷᱟᱸᱠᱚᱜ ᱠᱟᱱᱟ ᱯᱷᱟᱸᱠ ᱠᱟᱛᱮ ᱞᱟᱹᱴᱩ ᱞᱟᱹᱴᱩ ᱥᱮᱬᱟ ᱥᱮᱬᱟ ᱠᱚ ᱚᱲᱟᱜ ᱵᱟᱲᱟᱭᱮᱫᱟ᱾ ᱛᱟᱦᱚᱞᱮ ᱫᱚ ᱦᱟᱸᱜ ᱟᱵᱚᱣᱟᱜ ᱡᱟᱦᱟᱸ ᱤᱭᱟᱹ ᱠᱟᱱ ᱛᱟᱵᱚᱱᱟ ᱵᱤᱨ ᱵᱩᱨᱩ ᱜᱮ ᱵᱟᱝ ᱛᱟᱦᱮᱸᱱ ᱛᱟᱵᱚᱱᱟ᱾
ᱮᱠᱫᱚᱢ ᱮᱠᱫᱚᱢ᱾ ᱛᱟᱦᱚᱞᱮ ᱵᱚᱭᱦᱟ ᱟᱹᱰᱤ ᱮ ᱟᱹᱰᱤ ᱮ ᱥᱟᱨᱦᱟᱣ ᱢᱟᱱᱮ ᱱᱚᱝᱠᱟ ᱢᱤᱱᱴᱮᱱ ᱟᱢ ᱠᱟᱹᱢᱤ ᱨᱮᱢ ᱟᱬᱜᱚ ᱟᱠᱟᱱ ᱛᱟᱵᱚᱱᱟ ᱟᱹᱰᱤ ᱱᱟᱯᱟᱭ ᱵᱩᱡᱷᱟᱹᱣᱱᱟ ᱟᱸᱡᱚᱢ ᱨᱮ ᱟᱨ ᱱᱚᱝᱠᱟ ᱜᱮ ᱟᱨᱚ ᱜᱚ ᱨᱚᱯᱚᱭᱟᱞᱟᱝ ᱮ ᱛᱚ ᱠᱟᱹᱴᱤᱡ ᱤᱧᱦᱚᱸ ᱵᱟᱡᱟᱨ ᱠᱷᱚᱱᱤᱧ ᱨᱩᱭᱟᱹᱲ ᱞᱟᱹᱜᱤᱜᱼᱟ ᱛᱟᱦᱚᱞᱮ ᱤᱱᱠᱟᱹ ᱜᱮᱞᱟᱝ ᱨᱚᱯ ᱯᱚᱲᱟ ᱟᱨ ᱯᱚᱨᱮ ᱛᱮᱞᱟᱝ ᱜᱚᱞᱯᱚᱭᱟ ᱛᱟᱦᱞᱮ᱾
ᱦᱳᱭ ᱦᱳᱭ ᱢᱟ ᱵᱚᱭᱦᱟ ᱛᱟᱦᱞᱮ ᱟᱰᱤ ᱟᱰᱤ ᱟᱭᱢᱟ ᱥᱟᱨᱦᱟᱣ ᱡᱚᱦᱟᱨ᱾
ᱦᱮᱸ, ᱡᱚᱦᱟ ᱡᱚᱦᱟᱨ ᱜᱮ ᱡᱚᱦᱟᱨ ᱜᱮ ᱢᱟ ᱛᱟᱦᱞᱮ᱾
ᱦᱳᱭ, ᱫᱚᱦᱚᱭᱫᱟᱹᱧ ᱛᱟᱦᱞᱮ ᱵᱚᱭᱦᱟ᱾
ᱦᱮᱸ ᱦᱮᱸᱫᱚᱦ